ᱦᱮᱞᱳ
ᱦᱳᱭ ᱦᱳᱭ ᱡᱚᱦᱟᱨ ᱜᱮ᱾
ᱦᱮᱸ ᱡᱚᱦᱟᱨ ᱜᱮ᱾
ᱦᱮᱸ ᱟᱫᱟᱞᱤᱧ ᱨᱚᱲ ᱟᱸᱡᱚᱢᱚᱜ ᱠᱟᱱ ᱛᱟᱞᱤᱧᱟ ᱛᱚ ᱴᱷᱟᱢ ᱴᱷᱟᱢ᱾
ᱦᱮᱻᱻᱟᱸᱡᱚᱢᱚᱜ ᱠᱟᱱ ᱛᱟᱵᱤᱱᱟ᱾
ᱦᱳᱭ ᱦᱳᱭ᱾ ᱟᱵᱮᱱᱟᱜ ᱦᱚᱸ ᱟᱹᱰᱤ ᱴᱷᱟᱢ ᱴᱷᱟᱢ ᱜᱮ ᱟᱸᱡᱚᱢᱚᱜ ᱠᱟᱱᱟ᱾
ᱦᱮᱸ᱾
ᱦᱳᱭ, ᱟᱫᱚ ᱞᱤᱧ ᱞᱟᱹᱭ ᱮᱫᱟ ᱡᱮ ᱱᱟᱯᱟᱭ ᱵᱟᱲᱟ ᱜᱮᱭᱟ ᱵᱮᱱ ᱛᱚ?
ᱦᱮᱸ, ᱱᱟᱯᱟᱭ ᱵᱟᱲᱟ ᱜᱮᱭᱟᱞᱤᱧ ᱱᱟᱸᱜ ᱱᱤᱛᱚᱜ ᱫᱚ᱾
ᱟᱪᱪᱷᱟ, ᱦᱮᱸᱛᱚ᱾ ᱟᱨ ᱚᱲᱟᱜ ᱠᱚᱨᱮ ᱫᱚᱠᱚ ᱚᱠᱟ ᱞᱮᱠᱟᱱ ᱜᱮᱭᱟ, ᱱᱟᱯᱟᱭ ᱜᱮᱭᱟ ᱛᱚ?
ᱦᱮᱸ ᱚᱲᱟᱜ ᱠᱚᱨᱮ ᱦᱚᱸ ᱡᱷᱚᱛᱚ ᱜᱮ ᱱᱟᱯᱟᱭ ᱵᱟᱲᱟ ᱜᱮ ᱦᱮᱱᱟᱜ ᱠᱚᱣᱟ ᱟᱨ ᱛᱟᱦᱞᱮ ᱟᱵᱤᱱ ᱫᱚ?
ᱟᱹᱞᱤᱧ ᱦᱚᱸ ᱟᱰᱤ ᱱᱟᱯᱟᱭ ᱵᱟᱲᱟ ᱜᱮᱭᱟ ᱟᱨ ᱥᱟᱶᱛᱮ ᱚᱲᱟᱜ ᱨᱮᱱ ᱦᱚᱲ ᱦᱚᱸ ᱱᱤᱛᱚᱜ ᱫᱚ ᱦᱟᱜ ᱱᱟᱯᱟᱭ ᱵᱟᱲᱟ ᱜᱮ ᱦᱮᱱᱟᱜ ᱟᱠᱟᱜ ᱠᱚᱣᱟ᱾
ᱦᱮᱸ᱾
ᱟᱪᱪᱷᱟ ᱟᱨ ᱫᱟᱠᱟ ᱠᱚᱫᱚᱵᱮᱱ ᱡᱚᱢ ᱠᱮᱫᱮᱜᱼᱟ ᱥᱮ ᱟᱹᱣᱨᱤ᱾
ᱦᱮᱸ ᱫᱟᱠᱟ ᱠᱚᱫᱚ ᱡᱚᱢ ᱠᱟᱜᱼᱟ ᱞᱤᱧ ᱩᱻᱻ ᱡᱚᱢ ᱠᱟᱛᱮ ᱱᱚᱜᱼᱚᱭ ᱫᱩᱲᱩᱵ ᱵᱟᱲᱟ ᱦᱩᱭ ᱟᱠᱟᱱᱟ᱾
ᱟᱪᱪᱷᱟ ᱟᱪᱪᱷᱟ ᱟᱹᱰᱤ ᱱᱟᱯᱟᱭ ᱟᱫᱚ ᱦᱟᱸᱜ ᱡᱚᱢ ᱧᱩ ᱫᱚ ᱦᱟᱜ ᱴᱟᱭᱤᱢ ᱴᱟᱭᱤᱢ ᱜᱮ ᱦᱟᱜ ᱡᱚᱢ ᱧᱩᱭ ᱦᱩᱭᱩᱜ ᱛᱟᱵᱚᱱᱟ ᱥᱮ
ᱦᱮᱸ᱾
ᱦᱮᱸ ᱦᱮᱸ᱾
ᱛᱟᱦᱚᱞᱮ ᱟᱵᱤᱱ ᱫᱚᱵᱤᱱ ᱡᱚᱢ ᱠᱚᱫᱚ ᱵᱤᱱ ᱥᱟᱹᱛ ᱠᱮᱫᱮᱜᱼᱟ ᱥᱮ ᱵᱟᱝᱼᱟ ᱦᱟᱸᱜ ᱠᱷᱟᱱ
ᱟᱹᱞᱤᱧ ᱦᱚ ᱡᱚᱢ ᱵᱟᱲᱟ ᱠᱟᱛᱮᱜ ᱜᱮ ᱫᱩᱲᱩᱵ ᱵᱟᱲᱟ ᱟᱠᱟᱱ ᱟᱞᱤᱧ ᱦᱟᱸᱜ᱾
ᱳ ᱦᱚᱸ᱾
ᱦᱩᱸ᱾ ᱟᱫᱚ ᱛᱟᱦᱚᱞᱮ ᱟᱯᱮᱥᱮᱱᱟᱜ ᱫᱟᱜ ᱡᱟᱹᱲᱤ ᱫᱚ ᱚᱠᱟᱞᱮᱠᱟ ᱛᱟᱦᱮᱸ ᱠᱟᱱᱟ? ᱛᱮᱦᱤᱧ ᱫᱚ ᱥᱮ ᱵᱟᱭ ᱫᱟᱜ ᱡᱟᱹᱲᱤᱭᱟ ᱟᱠᱟᱫᱼᱟ᱾
ᱦᱮᱸ ᱛᱮᱦᱮᱧ ᱫᱚ ᱱᱟᱜ ᱵᱟᱭ ᱫᱟᱜ ᱡᱟᱹᱲᱤᱭᱟ ᱟᱠᱟᱫᱼᱟ᱾
ᱟᱪᱪᱷᱟ᱾
ᱟᱨ ᱟᱯᱮ ᱥᱮᱱ ᱫᱚ?
ᱦᱩ᱾ ᱟᱞᱮᱥᱮᱫ ᱫᱚ ᱦᱟᱸᱜ ᱚᱱᱠᱟ ᱫᱟᱜ ᱫᱚ ᱫᱚᱢᱮᱜᱮᱭ ᱫᱟᱜ ᱠᱮᱫᱟ᱾ ᱥᱮᱛᱟᱜ ᱠᱷᱚᱱᱟᱜ ᱜᱮ ᱡᱷᱤᱨᱤᱠ ᱡᱷᱤᱨᱤᱠ ᱮ ᱫᱟᱜ ᱮ ᱛᱟᱦᱮᱱᱟ᱾
ᱚᱸ᱾
ᱟᱫᱚ ᱦᱟᱸᱜ ᱵᱟᱡᱟᱨ ᱠᱚᱦᱚᱸ ᱵᱟᱹᱞᱤᱧ ᱥᱮᱱ ᱫᱟᱲᱮ ᱟᱠᱟᱜᱼᱟ᱾ ᱟᱫᱚ ᱤᱱᱟᱹ ᱠᱷᱟᱹᱛᱤᱨ ᱛᱮ ᱦᱟᱸᱜ ᱛᱮᱦᱤᱧ ᱫᱚ ᱥᱚᱵᱽᱡᱤ ᱠᱚᱦᱚᱸ ᱵᱟᱹᱞᱤᱧ ᱟᱹᱜᱩ ᱫᱟᱲᱮ ᱟᱠᱟᱫᱼᱟ᱾ ᱫᱟᱹᱞ ᱠᱚ ᱛᱟᱦᱮᱸ ᱠᱟᱱᱟ᱾ ᱟᱫᱚ ᱚᱱᱟ ᱠᱚᱜᱮ ᱞᱤᱧ ᱩᱛᱩ ᱟᱠᱟᱫᱼᱟ ᱦᱟᱸᱜ᱾ ᱦᱮᱸ ᱟᱫᱚ ᱦᱟᱸᱜ ᱡᱳᱨ ᱧᱚᱜ ᱦᱚᱸ ᱦᱟᱸᱜ ᱵᱟᱭ ᱫᱟᱜ ᱮᱫᱟ ᱟᱨ ᱫᱚᱢᱮ ᱮᱠᱟᱞ ᱜᱮ ᱵᱟᱭ ᱫᱟᱜ ᱮᱫᱟ᱾ ᱚᱱᱠᱟ ᱦᱚᱸ ᱵᱟᱝ ᱟᱫᱚ ᱦᱟᱸᱜ ᱠᱟᱹᱴᱤᱡ ᱠᱟᱹᱴᱤᱡ ᱮ ᱫᱟᱜᱽ ᱮᱫᱟᱭ ᱛᱚ᱾ ᱟᱫᱚ ᱨᱟᱥᱛᱟ ᱠᱚ ᱦᱟᱜ ᱞᱚᱦᱚᱫᱚᱜ ᱠᱟᱱᱟ᱾ ᱛᱟᱲᱟᱢ ᱵᱟᱲᱟ ᱜᱮ ᱦᱟᱸᱜ ᱵᱟᱝ ᱥᱟᱱᱟ ᱠᱟᱱᱟ᱾
ᱦᱮᱸ᱾
ᱟᱫᱚ ᱛᱟᱦᱞᱮ ᱟᱯᱮ ᱥᱮᱫ ᱫᱚ ᱦᱚᱞᱟ ᱢᱽᱫᱷᱮ ᱫᱚᱭ ᱫᱟᱜ ᱵᱟᱲᱟ ᱠᱮᱜᱼᱟ ᱥᱮ ᱟᱹᱣᱨᱤ?
ᱦᱮᱸ ᱦᱚᱞᱟ ᱢᱟᱫᱷᱮᱨ ᱦᱚᱸ ᱫᱟᱜ ᱟᱠᱟᱫ ᱜᱮᱭᱟ᱾
ᱟᱪᱪᱷᱟ, ᱟᱪᱪᱷᱟ᱾ ᱦᱳᱭᱛᱚ ᱵᱟᱭ ᱫᱟᱜ ᱞᱮᱠᱷᱟᱡ ᱛᱚ᱾ ᱟᱨᱚ ᱵᱟᱝ ᱜᱟᱱᱚᱜᱼᱟ ᱥᱮ ᱫᱟᱜ ᱫᱚ ᱞᱟᱜᱟᱜ ᱜᱮᱭᱟ᱾ ᱱᱤᱭᱟᱹ ᱟᱹᱥᱟᱲ ᱵᱚᱸᱜᱟ ᱫᱚ
ᱦᱮᱸ᱾
ᱦᱮᱸ᱾
ᱱᱤᱛᱚᱜ ᱫᱚ ᱠᱟᱹᱢᱤ ᱫᱤᱱ ᱠᱟᱱᱟ ᱥᱮ ᱠᱟᱹᱢᱤ ᱥᱤᱡᱤᱱ ᱠᱟᱱᱟ ᱫᱟᱜ ᱫᱚ ᱫᱚᱨᱠᱟᱨᱚᱜ ᱜᱮᱭᱟ ᱱᱷᱟᱜ ᱫᱚᱢᱮ ᱜᱮ
ᱦᱳᱭ ᱦᱳᱭ ᱫᱚᱨᱠᱟᱨᱚᱜ ᱜᱮᱭᱟ᱾ ᱦᱳᱭ
ᱦᱮᱸ ᱥᱟᱱᱟᱢ ᱦᱚᱲ ᱜᱮ ᱫᱟᱜ ᱜᱮ ᱟᱥᱟ ᱠᱟᱛᱮ ᱠᱚ ᱫᱩᱲᱩᱵ ᱠᱟᱱᱟ ᱡᱮ ᱛᱤᱥ ᱮ ᱫᱟᱜ-ᱟ ᱵᱟᱹᱫ ᱵᱟᱹᱭᱦᱟᱹᱲ ᱯᱮᱨᱮᱡ ᱞᱮᱱᱠᱷᱟᱱ ᱞᱚᱜᱚᱱ ᱠᱚ ᱨᱚᱦᱚᱭ ᱪᱟᱵᱟᱭᱟ᱾
ᱦᱳᱭ ᱟᱫᱚ ᱟᱵᱚ ᱥᱟᱱᱛᱟᱲ ᱫᱚ ᱦᱟᱸᱜ ᱛᱚ ᱱᱚᱣᱟ ᱪᱟᱥ ᱵᱷᱚᱨᱥᱟ ᱜᱮᱵᱚᱱ ᱛᱟᱦᱮᱱ ᱜᱮᱭᱟ ᱥᱮ ᱟᱫᱚ ᱚᱱᱟ ᱫᱟᱜ ᱫᱟᱜ ᱡᱟᱹᱲᱤ ᱠᱚᱦᱚᱸ ᱵᱟᱵᱚᱱ ᱠᱚᱭᱚᱜ ᱠᱟᱜ ᱠᱷᱟᱡ ᱟᱫᱚ ᱪᱤᱠᱟᱹᱛᱮ ᱦᱟᱜ ᱵᱚᱱ ᱪᱟᱥ ᱟ᱾ ᱟᱨ ᱟᱵᱚ ᱢᱟ ᱪᱟᱥ ᱵᱷᱚᱨᱥᱟ ᱦᱚᱲ ᱠᱟᱱ ᱜᱮᱭᱟᱵᱚᱱ᱾
ᱦᱮᱸ
ᱦᱮᱸ ᱦᱳᱭᱛᱚ ᱟᱫᱚ ᱦᱟᱸᱜ ᱟᱯᱮᱥᱮᱫ ᱛᱟᱦᱚᱞᱮ ᱨᱚᱦᱚᱭ ᱠᱟᱹᱢᱤ ᱦᱚᱨᱟ ᱫᱚᱠᱚ ᱥᱟᱹᱛ ᱟᱹᱜᱩ ᱠᱮᱫ-ᱟ ᱥᱮ ᱟᱹᱣᱨᱤ?
ᱟᱹᱣᱨᱤ ᱱᱟᱦᱟᱜ ᱥᱟᱣᱛᱮ ᱟᱜ-ᱟ ᱟᱞᱮ ᱥᱮᱱ ᱫᱚ
ᱟᱪᱪᱷᱟ ᱦᱳᱭᱛᱚ ᱚᱱᱠᱟ ᱫᱟᱜ ᱡᱟᱹᱲᱤ ᱦᱚᱸ ᱵᱟᱝ ᱛᱟᱦᱮᱸᱞᱱᱠᱷᱟᱱᱡ ᱫᱚ ᱦᱟᱸᱜ ᱨᱚᱦᱚᱭ ᱵᱟᱦᱟ
ᱦᱮᱸ ᱟᱨ ᱛᱚᱞᱟ ᱠᱚ ᱱᱷᱟᱜ ᱵᱟᱝ ᱦᱟᱨᱟ ᱯᱩᱨᱟᱹᱣ ᱞᱮᱱᱠᱷᱟᱱ ᱫᱚ ᱦᱟᱸᱱ ᱟᱜ ᱚᱱᱟ ᱫᱚ ᱠᱟᱹᱴᱤᱡ ᱵᱟᱞᱮ ᱛᱚᱞᱟ ᱫᱚ ᱱᱷᱟᱜ ᱪᱮᱫ ᱞᱮᱠᱟᱢ ᱚᱻ ᱵᱟᱹᱫᱽ ᱨᱮᱫᱚᱢ ᱮᱢᱟ ᱡᱷᱚᱛᱚ ᱱᱟᱣᱟ ᱫᱟᱜ ᱮ ᱧᱟᱢ ᱞᱮᱠᱷᱟᱱ ᱵᱟᱹᱫᱽ ᱯᱮᱨᱮᱡ ᱞᱮᱱ ᱠᱷᱟᱱ ᱜᱮ ᱡᱚᱛᱚ ᱡᱟᱹᱣ ᱪᱟᱵᱟᱜ-ᱟ᱾
ᱦᱳᱭ ᱦᱳᱭ
ᱚᱱᱟ ᱠᱷᱟᱹᱛᱤᱨ ᱦᱟᱸᱜ ᱵᱟᱝ ᱦᱩᱭ ᱠᱟᱱᱟ ᱮᱠᱷᱚᱱ ᱦᱚᱸ
ᱟᱪᱪᱷᱟ ᱟᱹᱰᱤ ᱱᱟᱯᱟᱭ, ᱟᱫᱚ ᱪᱮᱫ ᱵᱮᱱ ᱪᱤᱠᱟᱹ ᱠᱮᱭᱟ ᱟᱵᱚ ᱫᱚ ᱦᱟᱸᱜ ᱪᱮᱫ ᱦᱚᱸᱛᱚ ᱵᱟᱝᱵᱚᱱ ᱞᱟᱹᱭ ᱫᱟᱲᱮᱭᱟᱜ ᱟᱵᱚ ᱦᱟᱭ ᱦᱟᱭ ᱜᱮᱵᱚᱱ ᱞᱟᱹᱭ ᱫᱟᱲᱮᱭᱟᱜ-ᱟ᱾ ᱟᱫᱚ ᱡᱚᱛᱚ ᱜᱮ ᱦᱟᱸᱜ ᱦᱟᱱᱮ ᱢᱮᱱᱟᱜ ᱪᱚᱴᱨᱮᱭ ᱫᱩᱲᱩᱵ ᱟᱠᱟᱱ ᱡᱟᱦᱟᱸᱭ ᱩᱱᱤᱜᱮ ᱦᱟᱸᱜ ᱚᱱᱟ ᱠᱚᱫᱚ ᱦᱟᱸᱜ ᱧᱮᱞ ᱴᱷᱤᱠᱟᱹᱭᱟ ᱦᱟᱸᱜ, ᱦᱩᱸ
ᱟᱫᱚ ᱛᱟᱦᱚᱞᱮ ᱛᱮᱦᱤᱧ ᱫᱚ ᱠᱟᱹᱴᱤᱡ ᱵᱷᱟᱰᱟᱱ ᱱᱤᱭᱮᱞᱟᱝ ᱜᱟᱞᱢᱟᱨᱟᱜ-ᱟ ᱦᱚᱭ
ᱦᱮᱸ
ᱦᱮᱸ ᱟᱫᱚ ᱞᱟᱹᱭᱫᱟᱹᱧ ᱡᱮ ᱟᱯᱮ ᱥᱮᱫ ᱫᱚ ᱚᱠᱟᱮ ᱞᱮᱠᱟ ᱠᱚ ᱵᱷᱟᱸᱰᱟᱱᱚᱜ-ᱟ ᱡᱚᱠᱷᱚᱱ ᱦᱟᱸᱜ ᱢᱤᱫᱴᱮᱱ ᱦᱚᱲᱮ ᱜᱩᱡᱩᱜ-ᱟ ᱦᱳᱭ
ᱦᱮᱸ
ᱥᱮ ᱵᱚᱸᱜᱟ ᱛᱟᱞᱟᱜ-ᱟᱭ ᱟᱫᱚ ᱩᱱᱤ ᱦᱚᱲ ᱫᱚᱦᱟᱸᱜ ᱢᱟᱱᱮ ᱛᱤᱱᱟᱹᱜ ᱫᱤᱱ ᱯᱚᱨᱮ ᱯᱮ ᱵᱷᱟᱸᱰᱟ ᱱᱮᱭᱟ ᱥᱮ ᱵᱷᱟᱸᱰᱟᱱ ᱠᱟᱹᱢᱤ ᱦᱚᱨᱟ ᱫᱚ ᱥᱚᱸᱜᱮ ᱥᱚᱸᱜᱮ ᱜᱮᱯᱮ ᱯᱟᱨᱚᱢ ᱜᱮᱭᱟ᱾
ᱟᱞᱮ ᱥᱮᱱ ᱫᱚ ᱱᱟᱜ ᱚᱱᱠᱟ ᱫᱚ ᱢᱤᱫᱴᱟᱝ ᱢᱤᱫ ᱦᱚᱲᱮ ᱡᱮᱢᱚᱱᱮ ᱜᱚᱡ ᱮᱱᱟ ᱩᱱᱤᱭᱟᱜ ᱫᱚ ᱱᱟᱜ ᱟᱫᱚ ᱢᱤᱫ ᱥᱚᱯᱛᱟᱦᱚ ᱯᱚᱨᱮ ᱢᱟᱱᱮ ᱥᱟᱛ ᱫᱤᱱ
ᱦᱳᱭ ᱦᱳᱭ
ᱦᱮᱸ ᱤᱱᱟᱹ ᱯᱚᱨᱮ ᱛᱮᱞ ᱞᱟᱦᱟᱱᱤᱭᱟ ᱠᱚ, ᱛᱮᱞᱱᱟᱦᱟᱱ ᱠᱟᱹᱢᱤ ᱠᱚ ᱥᱟᱹᱛ ᱠᱟᱛᱮᱜ ᱤᱱᱟᱹ ᱯᱚᱨᱮ ᱫᱚ ᱱᱟᱜ ᱟᱫᱚ ᱡᱚᱠᱷᱚᱱ ᱦᱟᱜ ᱱᱤᱛᱚᱜ ᱥᱚᱢᱚᱭ ᱡᱩᱫᱤ ᱜᱚᱡ ᱟᱠᱟᱱᱟᱭ ᱟᱫᱚ ᱩᱱᱤ ᱫᱚ ᱥᱟᱠᱨᱟᱛ ᱛᱤᱱ ᱵᱷᱳᱨ ᱵᱟᱝ ᱦᱩᱭᱩᱜ-ᱟ ᱚᱱᱮ ᱥᱟᱠᱨᱟᱛ ᱮᱱᱟ ᱱᱟᱹᱭ ᱛᱮᱫᱚ ᱠᱚ ᱤᱫᱤᱭᱮᱭᱟ ᱱᱟᱦᱟᱜ ᱟᱞᱮᱥᱮᱱ ᱫᱚ ᱢᱟᱱᱮ ᱮᱴᱟᱜ ᱥᱤᱡᱤᱱ ᱨᱮᱫᱚ ᱟᱫᱚ ᱵᱟᱝ ᱠᱚ ᱤᱫᱤ ᱠᱚᱣᱟ᱾
ᱟᱪᱪᱷᱟ ᱟᱪᱪᱷᱟ᱾
ᱡᱟᱦᱟᱸ ᱡᱟᱝ ᱵᱟᱦᱟ ᱟᱛᱩ ᱦᱳᱭ ᱢᱟᱱᱮ ᱥᱟᱠᱨᱟᱛ ᱫᱚᱥᱟᱨ ᱦᱤᱞᱳᱜ ᱚᱱᱮ ᱜᱟᱹᱲᱤ ᱟᱥᱮᱱ ᱦᱩᱭᱩᱜ ᱫᱚ ᱦᱟᱜ ᱩᱱ ᱡᱚᱠᱷ ᱠᱷᱚᱱ ᱜᱮ ᱛᱷᱩᱞᱤ ᱠᱚᱠᱚ ᱨᱚᱜᱟ ᱟᱨ ᱚᱱᱟ ᱥᱟᱠᱨᱟᱛ ᱫᱚᱥᱟᱨ ᱜᱮ ᱢᱟᱱᱮ ᱜᱚᱴᱟ ᱥᱮᱫ ᱨᱤᱱ ᱜᱮ ᱚᱸᱰᱮ ᱱᱟᱹᱭ ᱜᱷᱟᱴ ᱨᱮ ᱛᱩᱯᱩᱱ ᱠᱚ ᱦᱤᱡᱩᱜᱼᱟ ᱢᱟᱱᱮ ᱡᱟᱝ ᱵᱟᱦᱟ ᱟᱛᱩ ᱢᱟᱱᱮ ᱚᱱᱟ ᱫᱚ ᱢᱤᱫᱴᱟᱝ ᱥᱤᱡᱤᱱ ᱠᱟᱱᱟ ᱟᱞᱮ ᱥᱮᱱ ᱫᱚ ᱡᱮ ᱚᱱᱟ ᱥᱤᱡᱤᱱ ᱨᱮᱜᱮ ᱡᱷᱚ ᱡᱚᱛᱚ ᱦᱚᱲ ᱡᱟᱦᱟᱸ ᱛᱤᱱᱟᱹᱜ ᱠᱚ ᱜᱚᱡ ᱟᱠᱟᱱᱟ ᱱᱚᱣᱟ ᱥᱮᱨᱢᱟ ᱨᱮᱱ ᱥᱟᱠᱨᱟᱛ ᱢᱩᱪᱟᱹᱫ ᱨᱮᱜᱮ ᱱᱟᱦᱟᱜ ᱩᱱᱠᱩᱣᱟᱜ ᱡᱟᱝ ᱵᱟᱦᱟ ᱫᱚᱠᱚ ᱵᱚᱦᱮᱞᱟ᱾ ᱟᱫᱚ ᱚᱠᱚᱭ ᱠᱚᱠᱚ ᱟᱨᱡᱟᱣ ᱥᱟᱯᱲᱟᱣ ᱟᱠᱟᱱᱟ ᱢᱟᱱᱮ ᱴᱟᱠᱟ ᱯᱩᱭᱥᱟᱹ ᱠᱚᱠᱚ ᱡᱚᱜᱟᱲ ᱠᱟᱜᱼᱟ ᱩᱱᱠᱩ ᱫᱚ ᱥᱚᱸᱜᱮ ᱥᱚᱸᱝᱜᱮ ᱡᱟᱝ ᱵᱟᱦᱟ ᱟᱹᱛᱩ ᱠᱟᱛᱮᱫ ᱦᱮᱡ ᱚᱲᱟᱜ ᱵᱚᱞᱚ ᱥᱟᱶ ᱛᱮᱜᱮ ᱠᱚ ᱩᱱᱤᱭᱟᱜ ᱵᱷᱟᱸᱰᱟᱱ ᱠᱟᱹᱢᱤ ᱫᱚ ᱠᱚ ᱛᱚᱨᱟᱣ ᱛᱟᱭᱟ ᱟᱨ ᱵᱟᱝᱠᱷᱟᱱ ᱦᱟᱜ ᱡᱟᱦᱟᱸᱭ ᱫᱚ ᱱᱮᱥ ᱡᱩᱫᱤ ᱱᱟᱹᱭᱛᱮ ᱤᱫᱤ ᱠᱮᱫᱮᱭᱟ ᱡᱟᱝ ᱵᱟᱦᱟ ᱟᱹᱛᱩ ᱡᱩᱫᱤ ᱚᱱᱠᱟ ᱠᱟᱹᱣᱰᱤ ᱠᱚᱦᱚᱸ ᱵᱟᱭ ᱡᱚᱜᱟᱲ ᱠᱟᱜᱼᱟ ᱛᱟᱦᱚᱞᱮ ᱩᱱᱤ ᱫᱚ ᱵᱟᱨ ᱯᱮ ᱥᱮᱨᱢᱟ ᱯᱚᱨᱮ ᱦᱚᱸ ᱩᱱᱤ ᱦᱚᱲᱮ ᱵᱷᱟᱸᱰᱟᱱ ᱫᱟᱲᱮ ᱭᱟᱭᱟ ᱢᱟᱱᱮ ᱟᱞᱮ ᱚᱱᱠᱟ ᱜᱮ ᱱᱚᱣᱟ ᱫᱤᱱ ᱨᱮᱜᱮ ᱱᱤᱱᱟᱹᱜ ᱫᱤᱱ ᱛᱮᱜᱮ ᱵᱷᱟᱸᱰᱟᱱ ᱦᱩᱭᱩᱜᱼᱟ ᱚᱱᱠᱟ ᱫᱚ ᱱᱟᱜᱠᱷᱟᱱ ᱵᱟᱝᱟ ᱟᱢ ᱛᱤᱥᱜᱮᱢ ᱡᱚᱜᱟᱲᱚᱜᱼᱟ ᱛᱚᱠᱷᱚᱱ ᱜᱮ ᱩᱱᱤ ᱦᱚᱲᱮᱢ ᱵᱷᱟᱸᱰᱟᱱᱮᱭᱟ᱾
ᱟᱪᱪᱷᱟ ᱟᱪᱪᱷᱟ ᱟᱹᱰᱤ ᱱᱟᱯᱟᱭ᱾ ᱟᱫᱚ ᱦᱟᱸᱜ ᱟᱯᱮ ᱫᱚᱦᱟᱸᱜ ᱡᱟᱝ ᱵᱟᱦᱟ ᱫᱚ ᱚᱠᱟ ᱨᱮᱯᱮ ᱵᱳᱦᱮᱞ ᱛᱟᱭ ᱜᱮᱭᱟ ᱩᱱᱤ ᱡᱟᱦᱟᱸᱭ ᱜᱚᱡ ᱜᱩᱨ ᱟᱠᱟᱱ ᱱᱤᱭᱟᱜ ᱫᱚ ᱾
ᱦᱮᱸ ᱟᱞᱮ ᱫᱚ ᱱᱟᱹᱭ ᱦᱮᱱᱟᱜᱼᱟ ᱢᱤᱫᱴᱟᱝ ᱥᱚᱵᱚᱨ ᱱᱟᱠᱷᱟ ᱱᱟᱹᱭ ᱚᱱᱟᱴᱟᱜ ᱱᱟᱹᱭ ᱨᱮᱜᱮ ᱱᱟᱜ ᱩᱱᱤᱭᱟᱜ ᱡᱟᱝ ᱵᱟᱦᱟ ᱫᱚᱞᱮ ᱵᱚᱦᱮᱞ ᱛᱟᱭᱟ᱾
ᱟᱪᱪᱷᱟ ᱟᱪᱪᱷᱟ ᱦᱳᱭᱛᱚ ᱟᱫᱚ ᱦᱟᱸᱜ ᱟᱞᱮ ᱥᱮᱫ ᱚᱱᱛᱮ ᱫᱚ ᱡᱮᱢᱚᱱ ᱚᱱᱮ ᱚᱱᱠᱟ ᱠᱚ ᱜᱚᱡ ᱜᱩᱨ ᱞᱮᱱᱠᱷᱟᱱ ᱟᱫᱚ ᱦᱟᱸᱜ ᱡᱟᱝ ᱵᱟᱦᱟ ᱵᱳᱦᱮᱞ ᱠᱚᱫᱚ ᱦᱟᱸᱜ ᱵᱟᱝ ᱦᱩᱭᱩᱜ ᱜᱮᱭᱟ ᱟᱫᱚ ᱥᱟᱺᱜᱤᱧ ᱜᱮᱭᱟ ᱛᱚ ᱦᱟᱸᱜ ᱱᱟᱹᱭ ᱠᱚᱦᱚᱸ ᱟᱞᱮ ᱥᱮᱫ ᱠᱷᱚᱡ ᱫᱚ ᱟᱨ
ᱮᱠᱷᱚᱱ ᱫᱚ ᱱᱟᱜ ᱚᱱᱟ ᱡᱟᱝ ᱵᱟᱦᱟ ᱫᱚᱯᱮ ᱵᱚᱦᱮᱞᱟ ᱥᱮ ᱵᱟᱝᱟ?
ᱟᱫᱚ ᱦᱟᱸᱜ ᱵᱳᱦᱮᱞ ᱫᱚ ᱦᱟᱸᱜ ᱵᱳᱦᱮᱞ ᱜᱮᱭᱟ ᱠᱚ ᱟᱫᱚ ᱚᱱᱠᱟ ᱜᱟᱰᱟ ᱠᱚᱨᱮ ᱠᱚ ᱡᱟᱹᱱᱤᱡ ᱠᱚ ᱵᱳᱦᱮᱞᱟ ᱟᱫᱚ ᱩᱱᱟᱹᱜ ᱥᱟᱺᱜᱤᱧ ᱫᱚ ᱦᱟᱜ ᱵᱟᱠᱚ ᱪᱟᱞᱟᱜ ᱜᱮᱭᱟ᱾
ᱚ ᱦᱮᱸ
ᱦᱩᱸ ᱟᱫᱚ ᱦᱚᱸᱜ ᱱᱚᱣᱟ ᱧᱩᱛᱩᱢ ᱛᱮᱜᱮ ᱦᱳᱭᱛᱳ ᱠᱚ ᱵᱳᱦᱮᱞ ᱜᱚᱫ ᱠᱟᱜᱼᱟ᱾ ᱮᱠᱷᱟᱱ ᱫᱚ ᱦᱟᱸᱜ ᱚᱱᱟ ᱫᱚ ᱚᱱᱠᱟ ᱟᱹᱛᱷᱟᱹᱲᱟᱜ ᱫᱚ ᱦᱟᱸᱜ ᱵᱟᱝ ᱜᱟᱱᱚᱜ ᱟᱥᱮ᱾
ᱦᱮᱸ
ᱦᱮᱸ ᱟᱫᱚ ᱚᱱᱟ ᱧᱩᱛᱩᱢ ᱛᱮ ᱦᱳᱭᱛᱚ ᱚᱸᱰᱮ ᱠᱚ ᱵᱳᱦᱮᱞ ᱜᱚᱫ ᱠᱟᱜᱼᱟ ᱟᱞᱮ ᱥᱮᱱᱟᱜ ᱚᱱᱛᱮᱱᱟᱜ ᱜᱟᱰᱟ ᱠᱚᱨᱮ᱾
ᱚ
ᱦᱮᱸ ᱟᱨ ᱦᱚᱜᱚᱭ ᱡᱟᱦᱟ ᱵᱮᱱ ᱞᱟᱹᱭ ᱠᱮᱫ ᱚᱱᱟ ᱥᱟᱠᱨᱟᱛ ᱥᱮ ᱯᱩᱥ ᱵᱚᱸᱜᱟ ᱥᱩᱢᱟᱹᱭᱼᱼ
ᱦᱩᱸ
ᱩᱱ ᱚᱱᱟ ᱢᱩᱪᱟᱹᱫ ᱥᱮᱫ ᱥᱮ ᱩᱱᱜᱮᱠᱚ ᱵᱚᱦᱮᱞᱟ ᱞᱟᱹᱭ ᱠᱮᱫ ᱞᱮᱠᱟᱵᱤᱱ ᱟᱞᱮᱥᱮᱫ ᱫᱚᱼᱼ ᱚᱱᱠᱟ ᱫᱚ ᱦᱟᱸᱜ ᱵᱟᱝ ᱜᱚᱡ ᱜᱩᱨ ᱦᱩᱭ ᱞᱮᱱᱠᱷᱟᱱ ᱜᱮ ᱚᱱᱟ ᱫᱚ ᱦᱟᱸᱜᱼᱼ ᱜᱟᱞᱢᱟᱨᱟᱣ ᱜᱚᱴᱟ ᱠᱟᱛᱮᱜ ᱠᱚ ᱵᱚᱦᱮᱞ ᱜᱚᱜ ᱠᱟᱜᱼᱟᱼᱼ
ᱚ ᱦᱮᱸ,
ᱦᱩᱸ ᱟᱨ ᱛᱤᱞᱱᱟᱦᱟᱱ ᱫᱚ ᱦᱟᱸᱜ ᱚᱱᱟ ᱢᱚᱬᱮ ᱫᱤᱱ ᱥᱮ ᱢᱤᱫ ᱥᱚᱯᱛᱟᱦᱚ ᱯᱚᱨᱮ ᱫᱚ ᱦᱟᱸᱜ ᱵᱟᱝ ᱦᱩᱭᱩᱜᱼᱟ ᱟᱞᱮ ᱥᱮᱫ ᱫᱚ ᱦᱟᱸᱜ ᱦᱮᱞᱱᱟᱦᱟᱱ ᱫᱚ ᱯᱮ ᱫᱤᱱ ᱯᱚᱨᱮ ᱦᱚᱸ ᱦᱩᱭᱩᱜ ᱜᱮᱭᱟ ᱟᱨ ᱢᱚᱬᱮ ᱫᱤᱱ ᱯᱚᱨᱮ ᱦᱚᱸ ᱦᱩᱭᱩᱜ ᱜᱮᱭᱟ ᱟᱨ ᱡᱟᱸᱦᱟᱭ ᱠᱚᱠᱚ ᱫᱟᱲᱮᱭᱟᱜᱼᱟ ᱩᱱᱠᱩ ᱫᱚ ᱡᱩᱫᱤ ᱢᱚᱱᱮ ᱠᱟᱜ ᱢᱮ, ᱦᱚᱞᱟ ᱟᱹᱭᱩᱵ ᱧᱚᱜ ᱨᱮ ᱜᱚᱡ ᱠᱟᱱᱟᱭ ᱟᱫᱚ ᱦᱟᱸᱜ ᱛᱤᱦᱤᱧ ᱥᱮᱛᱟᱜ ᱨᱮᱜᱮ ᱛᱮᱞᱱᱟᱦᱟᱱ ᱫᱚ ᱦᱟᱸᱜ ᱜᱚᱴᱟᱜᱚᱫ ᱠᱟᱜᱼᱟ ᱦᱮᱸ ᱟᱫᱚ ᱦᱟᱸᱜ ᱛᱮᱞᱱᱟᱦᱟᱱ ᱠᱚ ᱦᱩᱭ ᱵᱟᱲᱟ ᱞᱮᱱᱠᱷᱟᱱ ᱦᱟᱸᱜ ᱟᱫᱚ ᱵᱷᱟᱸᱰᱟᱱ ᱠᱟᱹᱢᱤ ᱦᱚᱨᱟ ᱠᱚ, ᱟᱫᱚ ᱠᱚ ᱥᱟᱯᱲᱟᱣᱟ ᱟᱫᱚ ᱵᱷᱟᱰᱟᱱ ᱠᱟᱹᱢᱤ ᱦᱚᱨᱟ ᱫᱚ ᱦᱟᱸᱜ ᱟᱫᱚ ᱚᱠᱚᱭ ᱫᱚ ᱦᱟᱸᱜ ᱟᱹᱰᱤ ᱫᱤᱱ ᱯᱚᱨᱮᱭ ᱥᱟᱯᱲᱟᱣᱟ ᱢᱤᱫ ᱢᱟᱥ ᱢᱤᱫ ᱵᱚᱪᱷᱚᱨ᱾ ᱯᱚᱨᱮ ᱟᱨ ᱚᱠᱚᱭ ᱠᱚᱫᱚ ᱦᱟᱸᱜ ᱜᱚᱡ ᱜᱩᱨ ᱛᱟᱭᱚᱢ ᱜᱮ ᱦᱟᱸᱜ ᱠᱚ ᱥᱟᱯᱲᱟᱣᱟ ᱦᱟᱸᱜ᱾
ᱦᱳᱸᱭ᱾
ᱟᱪᱪᱷᱟ ᱟᱨ ᱱᱚᱜᱼᱚᱭ ᱡᱟᱦᱟᱸ ᱵᱮᱱ ᱞᱟᱹᱭ ᱠᱮᱫ ᱛᱮᱞ ᱱᱟᱦᱟᱱ ᱟᱫᱚ, ᱛᱮᱞᱱᱟᱦᱟᱱ ᱵᱟᱝ ᱦᱩᱭ ᱞᱮᱱᱠᱷᱟᱱ ᱟᱫᱚ ᱟᱯᱮ ᱚᱱᱛᱮ ᱫᱚ ᱥᱩᱱᱩᱢ ᱥᱟᱥᱟᱝ ᱥᱮ ᱥᱟᱵᱚᱱ ᱥᱩᱱᱩᱢ ᱠᱚᱫᱚ ᱚᱡᱚᱜ ᱫᱚ ᱜᱟᱱᱚᱜ ᱟᱥᱮ ᱵᱟᱝ?
ᱱᱟᱜ ᱠᱷᱟᱱ ᱚᱱᱠᱟ ᱫᱚ ᱛᱮᱞᱱᱟᱦᱟᱱ ᱛᱤᱱᱟᱹᱜ ᱵᱷᱩᱨ ᱵᱟᱝ ᱦᱩᱭᱩᱜᱼᱟ ᱩᱱᱟᱹᱜ ᱵᱷᱳᱨ ᱫᱚ ᱥᱩᱱᱩᱢ ᱵᱟᱢ ᱡᱚᱢᱟ ᱟᱨ ᱥᱟᱵᱚᱱ ᱥᱩᱱᱩᱢ ᱦᱚᱸ ᱵᱟᱢ ᱚᱡᱚᱜᱟ᱾ ᱢᱟᱱᱮ ᱡᱚᱛᱚᱱᱟᱜ ᱱᱤᱨᱵᱟᱨ ᱠᱟᱛᱮ ᱜᱮ ᱛᱟᱦᱮᱸ ᱫᱚ ᱞᱟᱜᱟᱣ ᱟᱢᱟ ᱪᱮᱫᱟᱜ ᱥᱮ ᱟᱞᱮ ᱥᱮᱱ ᱫᱚ ᱟᱫᱚ ᱠᱟᱹᱴᱤᱡ ᱫᱚ ᱢᱤᱫ ᱡᱚᱠᱷᱟ ᱜᱮ ᱪᱟᱥ ᱠᱚᱫᱚ ᱦᱩᱭᱩᱜ ᱟ ᱥᱮ ᱟᱫᱚ, ᱡᱷᱚᱛᱚ ᱦᱚᱲ ᱫᱚ ᱡᱚᱜᱟᱲ ᱠᱟᱛᱮᱜ ᱫᱚ ᱵᱟᱢ ᱛᱟᱦᱮᱱᱟ ᱱᱟᱜ ᱠᱷᱟᱱ᱾
ᱦᱳᱭ ᱦᱳᱭ᱾
ᱟᱨ ᱢᱤᱫ ᱦᱚᱲᱮ ᱜᱚᱡ ᱞᱮᱱᱠᱷᱟᱱ᱾ ᱩᱱᱤᱭᱟᱜ ᱠᱟᱹᱢᱤ ᱛᱚᱨᱞᱟ ᱞᱟᱹᱜᱤᱫ ᱛᱮᱫᱚ ᱟᱹᱰᱤ ᱟᱢᱫᱟ ᱜᱮ ᱫᱚᱨᱠᱟᱨᱚᱜᱼᱟ ᱦᱟᱺᱰᱤ ᱴᱩᱠᱩᱡ᱾ ᱠᱷᱚᱱ ᱚᱱᱟᱢᱟ ᱫᱚᱨᱠᱟᱨᱚᱜ ᱠᱟᱱ ᱜᱮᱭᱟ ᱚᱱᱟ ᱥᱟᱸᱶᱛᱮ ᱡᱟᱦᱟᱸ ᱛᱤᱱᱟᱹᱜ ᱯᱮᱲᱟ ᱯᱟᱹᱲᱦᱟᱹ ᱠᱚ ᱦᱤᱡᱩᱜᱼᱟ᱾ ᱩᱱᱠᱩ ᱞᱟᱹᱜᱤᱫ ᱡᱚᱢᱟᱜ ᱦᱚᱸᱛᱚ ᱡᱚᱜᱟᱲ ᱦᱩᱭᱩᱜᱼᱟ᱾ ᱟᱨ ᱦᱮᱸ ᱚᱱᱟ ᱩᱱᱠᱩ ᱥᱟᱹᱛ ᱥᱟᱯᱲᱟᱣ ᱞᱟᱹᱜᱤᱫ ᱛᱮ ᱢᱤᱫ ᱥᱚᱯᱛᱟᱦᱚ ᱥᱚᱢᱚᱭ ᱠᱚ ᱦᱟᱛᱟᱣᱟ᱾ ᱤᱱᱟᱹᱠᱷᱟᱱ ᱩᱱᱠᱩ ᱦᱩᱲᱩ ᱠᱚ ᱛᱤᱠᱤ ᱦᱮᱰᱮᱡᱟᱠᱚ᱾ ᱟᱸᱜ ᱦᱟᱺᱰᱤ ᱠᱚᱠᱚ ᱫᱚᱦᱚᱭ ᱤᱥᱤᱱᱟ᱾
ᱦᱳᱭ ᱦᱳᱭ᱾
ᱦᱮᱸ ᱚᱱᱟ ᱞᱟᱹᱜᱤᱫ ᱛᱮᱜᱮ ᱩᱱᱟᱹᱜ ᱫᱤᱱ ᱥᱚᱢᱚᱭ ᱫᱚᱠᱚ ᱦᱟᱛᱟᱣᱟ᱾
ᱟᱪᱪᱷᱟ ᱟᱪᱪᱷᱟ᱾ ᱟᱫᱚ ᱦᱟᱸᱜ ᱜᱚᱡ ᱜᱩᱨ ᱥᱚᱢᱚᱭ ᱢᱟ ᱦᱟᱺᱰᱤ ᱠᱚᱢᱟ ᱞᱟᱹᱠᱛᱤᱜ ᱠᱟᱱ ᱜᱮᱥᱮ?
ᱦᱮᱸ᱾
ᱚᱱᱟ ᱠᱚ ᱵᱟᱝ ᱛᱟᱦᱮᱸ ᱞᱮᱱᱠᱷᱟᱡ ᱟᱵᱚᱣᱟᱜ ᱠᱟᱹᱢᱤ ᱦᱚᱨᱟ ᱢᱟ ᱵᱟᱝ ᱯᱟᱨᱚᱢᱚᱜ ᱛᱟᱵᱚᱱᱟ ᱦᱟᱸᱜ᱾
ᱦᱮᱸ᱾
ᱦᱩᱸ, ᱟᱹᱰᱤ ᱱᱟᱯᱟᱭ ᱟᱫᱚ ᱦᱟᱸᱜ ᱟᱵᱚ, ᱟᱵᱚ ᱫᱚ ᱟᱹᱰᱤ ᱟᱞᱟᱫᱟ ᱟᱞᱟᱫᱟ ᱴᱚᱴᱷᱟᱨᱮᱱ ᱠᱟᱱᱟ ᱵᱚᱱ ᱛᱚ ᱦᱟᱸᱜ᱾ ᱟᱫᱚ ᱠᱤᱪᱷᱩ ᱦᱚᱞᱳᱜ ᱦᱟᱸᱜ ᱠᱟᱹᱴᱤᱡ ᱢᱤᱫᱵᱟᱨ ᱫᱚ ᱦᱟᱸᱜ ᱵᱷᱮᱜᱟᱨᱚᱜ ᱛᱟᱵᱚᱱᱟ᱾ ᱠᱷᱟᱱ, ᱵᱟᱦᱟᱱ ᱠᱟᱹᱢᱤ ᱫᱚ ᱦᱟᱸᱜ ᱢᱤᱫ ᱜᱮᱵᱚᱱ ᱠᱚᱨᱟᱣ ᱨᱮᱦᱚᱸ ᱟᱫᱚ ᱦᱟᱸᱜ ᱢᱤᱫ ᱵᱟᱨ ᱫᱚ, ᱦᱟᱸᱜ ᱵᱷᱮᱜᱟᱨᱚᱜ ᱜᱮᱭᱟ ᱚᱱᱠᱟ ᱫᱚ᱾ ᱦᱳᱭ, ᱟᱫᱚ ᱛᱟᱦᱚᱞᱮ ᱵᱷᱟᱸᱰᱟᱱ ᱠᱟᱹᱢᱤ ᱫᱚ ᱛᱤᱱᱟᱹᱜ ᱫᱤᱱ ᱨᱮᱱᱟᱜ ᱯᱮ ᱠᱚᱨᱟᱣ ᱜᱮᱭᱟ ᱢᱚᱬᱮ ᱫᱤᱱ ᱨᱮᱱᱟᱜ ᱥᱮ ᱯᱮ ᱫᱤᱱ ᱨᱮᱱᱟᱜ?
ᱵᱷᱟᱰᱟᱱ ᱠᱟᱹᱢᱤ ᱫᱚ ᱟᱞᱮ ᱫᱚ ᱦᱟᱸᱜ ᱚᱱᱠᱟ ᱫᱚ ᱟᱫᱚ ᱞᱟᱦᱟ ᱨᱮᱜᱮ ᱛᱚ ᱚᱱᱮ ᱚᱜᱮ, ᱚᱜᱮ ᱛᱮ ᱠᱟᱹᱢᱤ ᱫᱚ ᱱᱟᱜ ᱥᱟᱹᱛ ᱦᱮᱡ ᱠᱚᱜ-ᱟ ᱛᱚ ᱟᱫᱚ ᱢᱤᱫ ᱫᱤᱱ ᱞᱟᱹᱜᱤᱫ ᱜᱮᱞᱮ ᱠᱚᱨᱟᱣᱟ, ᱡᱮ ᱛᱮᱦᱮᱧ ᱜᱮ, ᱩᱸ ᱵᱷᱟᱸᱰᱟᱱ ᱢᱟᱱᱮ ᱜᱤᱨᱟᱹ ᱠᱚ ᱟᱲᱟᱜ ᱠᱮᱜᱼᱟ, ᱢᱤᱫ ᱪᱟᱸᱫᱳ ᱜᱟᱱ ᱞᱟᱦᱟᱨᱮ, ᱡᱮ ᱱᱤᱱᱟᱹᱜ ᱫᱤᱱ ᱦᱤᱞᱳᱜ ᱞᱮ, ᱵᱷᱟᱸᱰᱟᱱᱚᱜᱼᱟ᱾ ᱟᱫᱚ ᱩᱱ ᱦᱤᱞᱳᱜ ᱫᱚ, ᱯᱮᱲᱟ ᱯᱟᱹᱲᱦᱟᱹ ᱠᱚ ᱦᱮᱡ ᱠᱟᱛᱮ, ᱡᱚᱛᱚ ᱜᱮ ᱜᱷᱟᱴ ᱛᱮᱠᱚ ᱪᱟᱞᱟᱜᱼᱟ᱾ ᱜᱷᱟᱴ ᱨᱮ ᱠᱟᱲᱮ ᱠᱚ ᱦᱟᱹᱴᱤᱧᱼᱟ, ᱠᱟᱲᱮ ᱠᱚᱠᱚ ᱵᱚᱸᱜᱟᱭᱟ ᱛᱟᱯᱚᱨᱮ ᱡᱷᱚᱛᱚ ᱠᱚ ᱱᱟᱲᱠᱟ ᱥᱟᱯᱟᱜᱼᱟ, ᱩᱱᱤ ᱧᱩᱛᱩᱢ ᱛᱮ ᱵᱷᱟᱸᱰᱟᱱ ᱠᱚ ᱩᱢᱚᱜᱼᱟ᱾
ᱟᱪᱪᱷᱟ,
ᱚᱱᱠᱟ ᱜᱮ ᱱᱟᱜ, ᱟᱨ ᱫᱚᱥᱟᱨ ᱦᱤᱞᱳᱜ ᱫᱚ ᱟᱸ ᱵᱷᱚᱰᱟᱹᱨᱤ ᱠᱚᱠᱚ ᱵᱳᱛᱟ᱾
ᱟᱪᱪᱷᱟ ᱟᱫᱚ ᱦᱟᱸᱜ, ᱚᱱᱟ ᱵᱷᱟᱹᱰᱟᱹᱨᱤ ᱡᱟᱦᱟᱸ ᱵᱮᱱ ᱞᱟᱹᱭ ᱠᱮᱫ, ᱚᱱᱟ ᱫᱚ ᱦᱟᱸᱜ ᱵᱟᱹᱞᱤᱧ ᱵᱩᱡᱷᱟᱹᱣ ᱫᱟᱲᱮᱭᱟᱜ ᱠᱟᱱᱟ, ᱵᱷᱟᱹᱰᱟᱹᱨᱤ ᱢᱟᱱᱮ?
ᱚᱱᱟ ᱢᱟᱱᱮ ᱫᱚ ᱱᱟᱜ ᱡᱟᱦᱟᱸᱭ ᱩᱱᱤ, ᱰᱟᱹᱦᱤ ᱰᱟᱠᱟᱭᱤᱡ ᱢᱮᱱᱫᱚ ᱡᱟᱦᱟᱸ ᱡᱟᱦᱟᱸᱭ ᱨᱟᱯᱟᱜ ᱠᱟᱫᱮ ᱫᱚ, ᱢᱤᱫᱴᱟᱱ ᱱᱟᱹᱯᱤᱛ ᱞᱮᱠᱟᱱᱤᱡ ᱮ, ᱫᱚᱨᱠᱟᱨᱚᱜᱼᱟ ᱛᱚ᱾
ᱦᱳᱭ, ᱦᱳᱭ᱾
ᱦᱮᱸ ᱟᱫᱚ ᱩᱱᱠᱤᱱᱟᱜ ᱜᱮ, ᱡᱟᱦᱟᱸ ᱛᱤᱱᱟᱹᱜ ᱩᱱᱤᱭᱟᱜ ᱠᱟᱹᱢᱤ ᱛᱚᱨᱟᱣ ᱞᱟᱹᱜᱤᱫ, ᱢᱟᱱᱮ ᱢᱤᱫ ᱦᱚᱲᱮ ᱜᱚᱡ ᱞᱮᱱᱠᱷᱟᱱ, ᱠᱷᱟᱱ ᱩᱱᱠᱩ ᱫᱚᱠᱚ, ᱮᱦᱚᱵ ᱛᱚᱨᱟ ᱠᱷᱚᱱᱟᱜ ᱜᱮᱠᱚ ᱫᱚᱨᱠᱟᱨᱚᱜᱼᱟ ᱥᱮ᱾
ᱦᱳᱭ, ᱦᱳᱭ᱾
ᱦᱮᱸ ᱟᱫᱚ ᱩᱱᱤ ᱠᱚ, ᱴᱟᱠᱟ ᱯᱩᱭᱥᱟᱹ ᱠᱚ ᱮᱢᱟᱭᱟ, ᱩᱱᱤ ᱡᱟᱦᱟᱸ ᱛᱤᱱᱟᱹᱜ ᱢᱟᱱᱮ ᱪᱟᱣᱞᱮ, ᱟᱞᱮ ᱥᱮᱱ ᱫᱚ ᱪᱟᱣᱞᱮ ᱠᱚ ᱮᱢᱟ ᱠᱚᱣᱟ, ᱢᱤᱫ ᱠᱷᱟᱞᱟᱜ, ᱛᱟᱯᱚᱨᱮ ᱠᱚ ᱛᱟᱯᱚᱨᱮ ᱦᱮᱸ ᱚᱱᱠᱟ ᱡᱤᱞ ᱠᱚ, ᱡᱟᱦᱟᱸ ᱛᱤᱱᱟᱹᱜ ᱠᱚ ᱵᱚᱸᱜᱟ ᱠᱚᱣᱟ ᱦᱟᱜ, ᱵᱷᱟᱸᱰᱟᱱ ᱨᱮ ᱢᱮᱨᱚᱢ ᱠᱚ ᱩᱝᱠᱩᱣᱟᱜ ᱡᱤᱞ ᱠᱚᱠᱚ ᱮᱢᱟᱭᱟ, ᱛᱟᱯᱚᱨᱮ ᱠᱚ ᱞᱩᱜᱽᱲᱤ ᱠᱤᱱᱟ, ᱩᱱᱠᱤᱱ ᱠᱚ ᱵᱤᱫᱟᱹᱭ ᱠᱤᱱᱟᱹ ᱤᱱᱟᱹ ᱯᱚᱨᱮᱜᱮ ᱱᱟᱜ, ᱵᱷᱟᱸᱰᱟᱱ ᱠᱟᱹᱢᱤ ᱫᱚ ᱥᱟᱹᱛᱚᱜᱼᱟ᱾
ᱦᱳᱭ ᱟᱫᱚ ᱦᱟᱸᱜ ᱟᱵᱚ ᱫᱚ, ᱦᱟᱸᱜ ᱛᱚ ᱱᱟᱹᱯᱤᱛ ᱪᱷᱟᱲᱟ ᱫᱚ, ᱦᱟᱸᱜ ᱢᱟᱨᱟᱝ ᱠᱟᱹᱢᱤᱦᱚᱨᱟ ᱫᱚ, ᱦᱟᱸᱜ ᱵᱟᱝ ᱥᱟᱹᱛᱟᱹᱜ ᱛᱟᱵᱚᱱᱟ ᱥᱮ? ᱟᱫᱚ ᱟᱞᱮ ᱚᱱᱛᱮ ᱫᱚ ᱦᱟᱜ, ᱱᱟᱯᱤᱫ ᱫᱚ ᱦᱟᱜ ᱡᱟᱦᱟᱸᱭ ᱠᱚ ᱫᱩᱠ ᱟᱠᱟᱱ ᱫᱚ, ᱩᱱᱠᱩ ᱠᱚ ᱢᱟᱱᱮ ᱥᱟᱱᱟᱢ ᱠᱚᱜᱮ, ᱩᱱᱠᱩ ᱵᱟᱵᱟ ᱦᱚᱲ ᱡᱟᱦᱟᱸ ᱯᱟᱦᱴᱟ ᱨᱮᱱ ᱫᱚ, ᱥᱟᱱᱟᱢ ᱠᱚᱜᱮ ᱦᱟᱸᱜ ᱫᱚ ᱵᱚᱦᱚᱜ ᱩᱵ ᱠᱚ ᱟᱬᱜᱚᱭ ᱛᱟᱠᱚᱣᱟ, ᱟᱫᱚ ᱟᱯᱮᱥᱮᱫ ᱫᱚ ᱦᱟᱸᱜ ᱵᱚᱦᱚᱜ ᱩᱵ ᱫᱚᱠᱚ, ᱟᱬᱜᱚᱭ ᱟᱥᱮ ᱵᱟᱝ?
ᱦᱮᱸ ᱟᱞᱮᱥᱮᱱ ᱦᱚᱸᱠᱚ, ᱟᱲᱜᱚᱭ ᱛᱟᱠᱚᱣᱟ᱾
ᱟᱪᱪᱷᱟ, ᱟᱪᱪᱷᱟ᱾ ᱦᱳᱭᱛᱚ ᱟᱫᱚ ᱱᱚᱜᱼᱚᱭ ᱡᱮ, ᱵᱚᱦᱚᱜ ᱩᱵ ᱠᱚ ᱟᱲᱜᱚᱭᱮᱫ, ᱫᱚ ᱡᱟᱦᱟᱸ ᱵᱟᱵᱟ ᱦᱚᱲ ᱠᱚ, ᱟᱫᱚ ᱛᱟᱦᱚᱞᱮ ᱚᱱᱟ ᱢᱟᱱᱮ ᱪᱮᱫ ᱠᱷᱟᱹᱛᱤᱨ ᱠᱚ ᱟᱬᱜᱚᱭ ᱫᱟ, ᱚᱱᱟ ᱠᱟᱹᱴᱤᱡ ᱵᱮᱱ ᱞᱟᱹᱭ ᱫᱟᱲᱮᱭᱟᱜᱼᱟ,?
ᱚᱱᱟ ᱫᱚ ᱱᱟᱜ ᱠᱷᱟᱱ, ᱟᱹᱞᱤᱧ ᱫᱚ ᱵᱟᱝᱞᱤᱧ ᱞᱟᱹᱭ ᱫᱟᱲᱮᱭᱟᱜᱼᱟ, ᱥᱩᱫᱩ ᱟᱹᱞᱤᱧ ᱫᱚᱞᱤᱧ ᱵᱟᱰᱟᱭ ᱦᱮᱱᱟᱜ ᱛᱟᱹᱞᱤᱧᱟ ᱡᱮ, ᱡᱟᱦᱟᱸᱭ ᱵᱷᱟᱸᱰᱟᱱ ᱠᱟᱹᱢᱤ ᱥᱟᱹᱛ ᱞᱮᱠᱷᱟᱱ ᱮᱸ, ᱩᱱᱠᱩ ᱚᱲᱟᱜ ᱦᱚᱲ ᱵᱟᱵᱟ ᱦᱚᱲ ᱠᱚᱫᱚ, ᱵᱚᱦᱚᱜ ᱠᱚ ᱠᱚ ᱟᱬᱜᱚᱭ ᱛᱟᱠᱚᱣᱟ᱾
ᱟᱪᱪᱷᱟ, ᱟᱪᱪᱷᱟ, ᱦᱳᱭᱛᱚ ᱟᱫᱚ ᱦᱚ ᱟᱹᱞᱤᱧ ᱦᱟᱸᱜ ᱟᱹᱞᱤ ᱵᱟᱹᱞᱤᱧ ᱵᱟᱲᱟᱭᱟ ᱛᱤᱱᱟᱹᱜ ᱥᱟᱹᱨᱤ ᱛᱤᱱᱟᱹᱜ ᱵᱟᱝ ᱟᱫᱚ, ᱚᱱᱟ ᱫᱚ ᱦᱟᱸᱜ ᱞᱟᱹᱭ ᱟᱠᱚ ᱪᱷᱩᱸᱛ ᱢᱩᱪᱟᱹᱫᱚᱜ ᱞᱟᱹᱜᱤᱫ ᱛᱮ, ᱢᱟᱱᱮ ᱪᱷᱩᱸᱛ ᱢᱟᱭᱟᱢ ᱡᱟᱛᱮ, ᱟᱬᱜᱚᱜ ᱢᱟ ᱤᱱᱟᱹ ᱠᱷᱟᱹᱛᱤᱨ᱾